ᱦᱮᱞᱳ
ᱦᱮᱸ ᱡᱚᱦᱟᱨ ᱜᱮ᱾
ᱦᱮᱸ ᱡᱚᱦᱟᱨ ᱜᱮ, ᱨᱚᱲ ᱟᱸᱡᱚᱢᱚᱜ ᱠᱟᱱᱟ ᱢᱚᱸᱡᱽᱛᱮ?
ᱦᱮᱸ ᱢᱚᱸᱡᱽ ᱛᱮᱜᱮ ᱟᱸᱡᱚᱢᱚᱜ ᱠᱟᱱᱟ᱾ ᱤᱧᱟᱹᱜ?
ᱪᱤᱠᱟᱹ, ᱪᱤᱠᱟᱹ ᱦᱮᱸ ᱟᱸᱡᱚᱢᱚᱜ ᱠᱟᱱᱟ ᱢᱚᱸᱡᱽ ᱜᱮ᱾ ᱪᱤᱠᱟᱹᱭᱮᱫᱟ?
ᱪᱤᱠᱟᱹ ᱜᱮ ᱵᱟᱝ ᱫᱩᱲᱩᱵ ᱵᱟᱲᱟ ᱦᱩᱭ ᱠᱟᱱᱟ ᱮᱠᱷᱚᱱ ᱫᱚ᱾
ᱚ ᱱᱟᱯᱟᱭ ᱜᱮᱛᱚ?
ᱦᱮᱸ ᱱᱟᱯᱟᱭ ᱜᱮ, ᱟᱢ ᱜᱮ?
ᱚᱲᱟᱜ ᱠᱚ, ᱦᱮᱸ ᱤᱧ ᱚᱲᱟᱜ ᱟᱭᱭᱤᱭᱟᱹ ᱨᱮᱜᱮ ᱪᱷᱟᱸᱫᱽ ᱨᱮ ᱢᱮᱱᱟᱜ ᱠᱟᱫᱤᱧᱟ ᱾ ᱱᱚᱜᱚᱭ ᱫᱟᱠᱟ ᱠᱚ ᱡᱚᱢ ᱵᱟᱲᱟ ᱠᱟᱛᱮᱜ ᱪᱷᱟᱸᱫᱽ ᱥᱮᱮᱫ ᱦᱩᱭ ᱠᱟᱱᱟ᱾ ᱟᱢ ᱫᱚ ᱛᱟᱦᱚᱞᱮ ᱪᱮᱫ ᱠᱚᱚᱢ ᱪᱤᱠᱟᱹᱭᱮᱫᱟ?
ᱪᱮᱫ ᱦᱚᱸ ᱵᱟᱝᱜᱮ ᱪᱮᱫ ᱫᱩᱲᱩᱵ ᱵᱟᱲᱟ ᱦᱩᱭ ᱠᱟᱱᱟ ᱾ ᱫᱟᱠᱟ ᱠᱚ ᱡᱚᱢ ᱵᱟᱲᱟ ᱠᱟᱛᱮ ᱜᱮ᱾
ᱚᱦ ᱚᱸ ᱚᱲᱟᱜ ᱦᱚᱲ ᱫᱚ ᱪᱮᱫ ᱞᱮᱠᱟ ᱢᱮᱱᱟᱜ ᱠᱚᱣᱟ᱾ ᱱᱟᱯᱟᱭ ᱜᱮ?
ᱦᱮᱸ ᱱᱟᱯᱟᱭ ᱜᱮ, ᱮᱠᱷᱚᱱ ᱫᱚ?
ᱦᱮᱸᱛᱚ ᱱᱟᱯᱟᱭ ᱛᱟᱦᱮᱸ ᱞᱮᱱ ᱠᱷᱟᱱ ᱜᱮ ᱵᱷᱟᱜᱮᱼᱟ ᱾ ᱦᱮᱸ ᱟᱞᱮ ᱚᱲᱟᱜ ᱨᱮᱦᱚᱸ ᱱᱟᱯᱟᱭ ᱜᱮ ᱢᱮᱱᱟᱜ ᱠᱟᱜ ᱠᱚᱣᱟ ᱾ ᱱᱟᱯᱟᱭ ᱛᱟᱦᱮᱱ ᱜᱮ ᱵᱷᱟᱜᱮᱭᱟ ᱾
ᱦᱳᱭ, ᱦᱳᱭ᱾
ᱦᱮᱸ ᱟᱯᱮ ᱥᱮᱫ ᱚᱠᱟᱞᱮᱠᱟ ᱫᱟᱜ ᱡᱟᱹᱯᱩᱫ ᱮᱫᱟᱭ ᱾
ᱫᱟᱡᱟᱯᱩᱫ ᱫᱚᱸ ᱦᱚᱞᱟ ᱥᱮᱫ ᱠᱷᱚᱱ ᱜᱮ ᱵᱷᱟᱜᱮ ᱫᱟᱡᱟᱯᱩᱫᱟ-ᱭ᱾ ᱮᱫᱟᱭ ᱟᱫᱚ ᱛᱮᱦᱮᱧ ᱫᱚᱸ ᱫᱟᱜ ᱫᱚ ᱵᱟᱭ ᱡᱟᱹᱲᱤ ᱼᱭᱟ᱾ ᱟᱠᱟ ᱫᱟ ᱛᱚ᱾
ᱦᱮᱸ ᱚᱸ᱾ ᱟᱨ ᱨᱚᱦᱚᱭ ᱠᱚ ᱨᱚᱦᱚᱭ ᱫᱟᱯᱮ ᱥᱮ ᱵᱟᱝ? ᱱᱚᱛᱮ ᱦᱚᱸ ᱫᱟᱜ ᱫᱚ ᱱᱚᱳᱸᱭ, ᱦᱚᱞᱟ ᱢᱟᱸᱫᱷᱮᱨ ᱫᱚ ᱴᱷᱤᱠ ᱜᱮ ᱫᱟᱜ ᱠᱮᱫᱟᱭ᱾ ᱵᱮᱥ ᱵᱷᱽᱟᱜᱤ ᱜᱮ ᱫᱟᱜ ᱠᱮᱫᱟᱭ ᱾ ᱟᱨ ᱛᱤᱦᱤᱧ ᱫᱚ ᱱᱚᱛᱮ ᱦᱚᱸ ᱵᱟᱭ ᱫᱟᱜ ᱠᱟᱫᱟ᱾ ᱥᱩᱫᱷᱩ ᱨᱤᱢᱤᱞ ᱥᱮᱫ ᱨᱟᱠᱟᱵ ᱠᱟᱫᱟᱭ ᱾
ᱟᱫᱚ ᱡᱩᱫᱤ ᱟᱭᱩᱵ, ᱟᱭᱩᱵ ᱥᱮᱫ ᱡᱩᱫᱤ ᱠᱷᱟᱱᱮ ᱫᱟᱜᱟᱭ᱾
ᱦᱳᱭ, ᱦᱳᱭ ᱦᱩᱭᱳᱭ ᱫᱟᱲᱮᱭᱟ-ᱜ ᱟᱭ᱾ ᱟᱭᱩᱵ ᱥᱮᱫ ᱫᱟᱜ ᱫᱟᱲᱮᱭᱟᱜᱼᱟᱭ ᱾ ᱟᱨ ᱟᱨ ᱨᱚᱦᱚᱭ ᱠᱚᱼᱫᱚ ᱛᱟᱦᱚᱞᱮ᱾ ᱮᱸ ᱦᱳᱭ ᱟᱪᱪᱷᱟ - ᱟᱪᱪᱷᱟ ᱟᱥᱴᱟᱴ ᱠᱟᱜ ᱜᱮᱯᱮ ᱵᱟᱝ? ᱛᱟᱦᱞᱮ
ᱦᱮᱸ ᱨᱚᱦᱚᱭ ᱠᱚᱼᱫᱚ ᱦᱩᱭᱩᱜ ᱠᱟᱱᱟ᱾ ᱟᱯᱮᱥᱱ ᱫᱚ᱾
ᱟᱞᱮ ᱥᱮᱫ ᱫᱚ ᱨᱚᱦᱚᱭ ᱠᱚᱼᱫᱚ ᱦᱩᱭᱩᱜ ᱠᱟᱱᱟ᱾ ᱢᱟᱱᱮ ᱟᱞᱮ ᱫᱚ ᱟᱹᱩᱰᱤᱜᱮ ᱟᱨᱟᱢᱵᱚᱭᱼᱟ᱾ ᱜᱟᱯᱟ ᱢᱮᱭᱟᱝ ᱛᱮᱱᱟᱜ ᱞᱮ ᱟᱨᱟᱢᱵᱚᱭ᱾ ᱞᱟᱹᱜᱤᱫᱼᱟ᱾
ᱦᱚᱭ ᱦᱮᱸ ᱛᱚ ᱩᱱᱫᱤᱱ ᱫᱚ ᱵᱟᱝ ᱮ ᱫᱟᱜ ᱮ ᱛᱟᱦᱮᱸᱜ ᱱᱚ-ᱚᱳ᱾ ᱫᱟᱜ ᱟᱠᱟᱫᱟᱭ ᱱᱤᱛᱚᱜ ᱫᱚ ᱫᱟᱜ ᱠᱟᱱᱟ ᱠᱷᱮᱛ ᱠᱚᱦᱚᱸ ᱾
ᱦᱳᱭ ᱟᱨ ᱱᱟ. ᱭᱟᱹ ᱛᱮᱦᱚᱸ ᱫᱟᱜ ᱦᱤᱡᱩᱼᱜ ᱠᱟᱱᱟ ᱾ᱛᱚ ᱱᱟᱹᱭᱛᱮ ᱨᱮᱦᱚᱸ ᱫᱟᱜ ᱦᱤᱡᱩᱜ ᱠᱟᱱᱟ᱾ ᱛᱟᱦᱚᱞᱮ ᱠᱟᱹᱴᱤᱡ ᱤᱭᱟᱹ ᱧᱚᱜ ᱟᱠᱟᱱᱟ ᱾ ᱫᱟᱜ ᱠᱚ ᱛᱚᱢᱵᱟ ᱧᱚᱜ ᱟᱠᱟᱱᱟ᱾ ᱟᱨᱠᱤ
ᱦᱮᱸ
ᱟᱪᱪᱮ ᱛᱟᱦᱚᱞᱮ ᱟᱨ ᱱᱚᱝᱠᱟ ᱵᱟᱯᱞᱟ ᱠᱚᱼᱫᱚ ᱦᱩᱭᱩᱜ ᱠᱟᱱᱟ ᱾ᱥᱮ ᱵᱟᱝ ᱟᱯᱮ ᱥᱮᱫ ᱫᱚ ᱾ᱫᱟᱜ
ᱵᱟᱯᱞᱟ ᱠᱚ ᱵᱟᱯᱞᱟ ᱠᱚᱫᱚ ᱚᱱᱠᱟ ᱫᱚ ᱵᱟᱝ ᱦᱩᱭᱩᱜ ᱠᱟᱱᱟ, ᱟᱫᱚ ᱱᱮᱛᱟᱨ ᱫᱚ ᱵᱮᱥᱤ ᱛᱚ ᱧᱮᱞᱚᱜ ᱮᱸ ᱢᱟᱱᱮ ᱟᱠᱚ ᱛᱮᱜᱮ ᱱᱮᱛᱟᱨ ᱫᱚ ᱡᱚᱛᱚ ᱦᱩᱭᱩᱜ ᱠᱟᱱᱟ, ᱟᱨ ᱠᱩᱲᱤ ᱜᱤᱫᱽᱨᱟᱹ ᱦᱚᱸᱭ ᱪᱟᱞᱟᱜ ᱠᱟᱱᱟᱭ ᱠᱚᱲᱟ ᱜᱤᱫᱽᱨᱟᱹ ᱦᱚᱸ ᱟᱡ ᱟᱡ ᱛᱮᱜᱮ ᱵᱟᱦᱩᱭ ᱟᱹᱜᱩᱭᱮᱫ ᱠᱚᱣᱟ ᱱᱚᱣᱟ ᱠᱚᱜᱮ ᱵᱮᱥᱤ ᱦᱩᱭᱩᱜ ᱠᱟᱱᱟ, ᱱᱮᱛᱟᱨ ᱫᱚ ᱥᱟᱨ ᱥᱟᱹᱜᱩᱱ ᱵᱟᱯᱞᱟ ᱫᱚ ᱠᱷᱩᱵ ᱠᱚᱢ ᱧᱮᱞᱚᱜ ᱠᱟᱱᱟ ᱾
ᱦᱳᱭ ᱦᱳᱭ ᱦᱳᱭ, ᱚᱱᱟ ᱫᱚ ᱠᱷᱩᱵ ᱠᱚᱢ ᱧᱮᱞᱚᱜ ᱠᱟᱱᱟ, ᱟᱫᱚ ᱛᱚᱵᱩ ᱧᱮᱞ ᱫᱚ ᱧᱮᱞᱚᱜ ᱠᱟᱱ ᱜᱮᱭᱟ ᱾ ᱦᱮ ᱮᱠᱷᱚᱱ ᱫᱚ ᱧᱮᱞ ᱵᱟᱲᱟ ᱫᱚ ᱦᱩᱭᱩᱜ ᱠᱟᱱ ᱜᱮᱭᱟ ᱟᱫᱚ᱾ ᱟᱯᱮ ᱥᱮᱫ ᱫᱚ ᱚᱠᱟ ᱞᱮᱠᱟ ᱯᱮ ᱵᱟᱯᱞᱟᱜ ᱜᱮᱭᱟ ᱠᱟᱹᱴᱤᱡ ᱵᱟᱯᱞᱟ ᱠᱚᱫᱚ ᱛᱟᱦᱚᱞᱮ ᱚᱠᱟ ᱞᱮᱠᱟ ᱦᱩᱭᱩᱜ ᱜᱮᱭᱟ ᱟᱯᱮ ᱥᱮᱫ?
ᱟᱞᱮ ᱥᱮᱱ ᱫᱚ ᱵᱟᱯᱞᱟ ᱫᱚ ᱛᱮᱜᱮ ᱮᱸ ᱡᱟᱶᱟᱭ ᱠᱚᱲᱟ ᱚᱱᱠᱟ ᱟᱭᱩᱵ ᱮ ᱦᱤᱡᱩᱜ ᱜᱮᱭᱟ ᱾ ᱚᱱᱠᱟ ᱮᱜᱟᱨᱚᱴᱟ ᱵᱟᱨᱚᱴᱟ ᱱᱚᱝᱠᱟ ᱦᱤᱡᱩᱜ ᱜᱮᱭᱟ ᱦᱩᱸ᱾ ᱡᱚᱛᱚ ᱠᱤᱪᱷᱩ ᱟᱭᱩᱵ ᱜᱮ ᱦᱩᱭᱩᱜ ᱜᱮᱭᱟ, ᱛᱟᱯ ᱮ ᱥᱮ ᱥᱤᱸᱫᱩᱨ ᱫᱚ ᱚᱱᱠᱟ ᱱᱟᱭᱠᱮ ᱡᱚᱠᱷᱚᱱ ᱥᱤᱸᱫᱩᱨ ᱮᱜᱟᱭ ᱩᱱ ᱫᱚ ᱢᱟᱱᱮ ᱵᱷᱳᱨ ᱵᱷᱳᱨ ᱦᱤᱡᱩᱜ ᱜᱮᱭᱟ, ᱵᱮᱲᱟ ᱨᱟᱠᱟᱵ ᱦᱤᱡᱩᱜ-ᱟ ᱩᱱ ᱫᱚ ᱟᱨ ᱵᱤᱫᱟᱹᱭ ᱫᱚ ᱦᱩᱭᱩᱜ ᱛᱟᱞᱮ ᱜᱮᱭᱟ ᱟᱞᱮ ᱥᱮᱱ ᱫᱚ ᱚᱱᱠᱟ, ᱚᱱᱠᱟ ᱜᱮ ᱵᱮᱲᱟ ᱠᱟᱛᱮ ᱜᱮ ᱵᱤᱫᱟᱹᱭ ᱦᱚᱸ ᱦᱩᱭᱩᱜ ᱜᱮᱭᱟ ᱾ ᱫᱚ ᱩᱱᱠᱩ ᱡᱚᱢ ᱵᱟᱲᱟ ᱭᱟᱠᱚ ᱡᱚᱢ ᱵᱟᱲᱟᱭᱟᱠᱚ ᱡᱤᱨᱟᱹ ᱮ ᱵᱟᱲᱟᱜ ᱟᱠᱚ ᱛᱟᱯᱚᱨᱮ ᱮᱱᱮᱡ ᱥᱮᱨᱮᱧ ᱦᱩᱭᱩᱜᱼᱟ ᱟᱫᱚᱞᱮ ᱵᱤᱫᱟᱹᱭ ᱠᱚᱜᱮᱭᱟ ᱟᱞᱮ ᱥᱮᱱ ᱫᱚ ᱱᱚᱝᱠᱟ, ᱟᱯᱮ ᱥᱮᱱ ᱫᱚ?
ᱟᱪᱪᱷᱟ ᱟᱪᱪᱷᱟ ᱟᱞᱮᱥᱮᱫ ᱦᱚᱸ ᱚᱱᱠᱟ ᱜᱮ ᱦᱩᱭᱩᱜ-ᱟ, ᱟᱞᱮ ᱥᱮᱫ ᱫᱚ ᱢᱟᱱᱮ ᱟᱫᱚ ᱠᱚᱲᱟ ᱜᱤᱫᱽᱨᱟᱹ ᱪᱮᱫ ᱞᱮᱠᱟᱭ ᱦᱤᱡᱩᱜᱼᱟ ᱢᱟᱱᱮ ᱡᱟᱶᱟᱭ ᱪᱮᱫ ᱞᱮᱠᱟᱭ ᱦᱤᱡᱩᱜ ᱟᱭ ᱚᱱᱠᱟ ᱵᱷᱟᱵᱮ ᱤᱭᱟᱹ ᱠᱚᱫᱚ ᱧᱮᱞ ᱦᱩᱭ ᱡᱮ ᱚᱱᱠᱟ ᱵᱷᱳᱨ ᱵᱷᱳᱨ ᱛᱮᱠᱚ ᱦᱮᱡ ᱟᱠᱟᱱᱟ ᱦᱚᱭᱛᱳ ᱚᱱᱮ ᱵᱮᱲᱟ ᱨᱟᱠᱟᱵ ᱥᱚᱢᱚᱭ ᱵᱟᱯᱞᱟ ᱦᱩᱭᱩᱜ ᱠᱟᱱᱟ ᱾ ᱚᱱᱠᱟ ᱦᱩᱭ ᱟᱠᱟᱱ ᱜᱮᱭᱟ ᱟᱫᱚ ᱰᱮᱨᱤᱜ ᱜᱮᱭᱟ ᱟᱨᱠᱤ ᱵᱮᱲᱟ ᱨᱟᱠᱟᱵ ᱥᱚᱢᱚᱭ ᱡᱩᱫᱤ ᱵᱟᱯᱞᱟ ᱦᱩᱭᱩᱜᱼᱟ, ᱛᱟᱦᱚᱞᱮ ᱮᱴᱟᱜᱟᱜ ᱠᱟᱹᱢᱤ ᱠᱚᱫᱚ ᱟᱨᱦᱚᱸ ᱰᱮᱨᱤᱜ ᱜᱮᱭᱟ ᱡᱮᱢᱚᱱ ᱵᱤᱫᱟᱹᱭ ᱠᱚ᱾ ᱚᱱᱟ ᱠᱚᱫᱚ ᱟᱹᱰᱤ ᱵᱮᱨᱤᱜ ᱜᱮᱭᱟ, ᱵᱟᱞᱟᱭᱟ ᱫᱚᱱ ᱦᱳᱭᱳᱜ ᱟᱛᱚ ᱟᱨᱦᱚᱸ᱾ ᱥᱤᱸᱫᱩᱨ ᱞᱚᱴᱚᱢ ᱫᱚᱱ ᱦᱳᱭᱳᱜ-ᱟ ᱟᱨ ᱚᱱᱟ ᱠᱚ ᱮᱱᱮᱡ ᱮᱱᱮᱡ ᱛᱮᱜᱮ ᱛᱚ ᱢᱟᱱᱮ ᱰᱮᱨᱤᱜ ᱜᱮᱭᱟ ᱮᱜᱟᱨᱳᱴᱟ ᱵᱟᱨᱳᱴᱟ ᱵᱟᱡᱟᱜ ᱜᱮᱭᱟ᱾ ᱵᱤᱫᱟᱹᱭ ᱵᱟᱲᱟ ᱛᱮᱫᱚ, ᱟᱫᱚ ᱚᱱᱟ ᱛᱮᱠᱚ ᱞᱟ. ᱭᱟ ᱞᱚᱜᱚᱱ ᱞᱚᱜᱚᱱ ᱪᱟᱞᱟᱜ ᱜᱮ ᱵᱷᱟᱜᱮᱭᱟ ᱩᱱᱟᱹᱜ ᱠᱤᱪᱷᱩ ᱢᱮᱱᱟᱜᱼᱟ ᱥᱮ ᱥᱤᱸᱫᱽᱨᱟ. ᱫᱟᱱ ᱦᱳᱭ ᱠᱟᱛᱮᱜ ᱦᱚᱸᱛᱚ ᱚᱱᱮ ᱥᱤᱸᱫᱩᱨ ᱞᱚᱴᱚᱢ ᱮᱱᱮᱡ ᱦᱩᱭᱩᱜᱼᱟ᱾ ᱢᱚᱲᱮ ᱟᱠᱷᱲᱟ ᱥᱮ ᱯᱮ ᱟᱠᱷᱲᱟ ᱠᱚ ᱮᱱᱮᱡᱽ ᱜᱮᱭᱟ ᱥᱮ ᱵᱟᱝ᱾ ᱟᱨ ᱤᱭᱟᱹ ᱦᱚᱸ ᱢᱟᱱᱮ ᱡᱟᱸᱦᱟᱸ ᱵᱟᱞᱟᱭᱟ ᱫᱚᱱ
ᱦᱩᱸ
ᱦᱳᱭ ᱦᱳᱭ ᱟᱫᱚ ᱟᱸᱡᱚᱢ ᱠᱟᱜ ᱠᱚᱣᱟ ᱢᱚᱬᱮ ᱟᱠᱷᱲᱟ ᱠᱚ ᱮᱱᱮᱡ ᱜᱮᱭᱟ ᱟᱨᱠᱤ ᱚᱱᱠᱟ᱾
ᱦᱮᱸ ᱟᱫᱚ ᱡᱟᱸᱦᱟᱸᱭ ᱢᱚᱲᱮ ᱟᱠᱷᱲᱟ ᱵᱟᱠᱚ ᱫᱟᱲᱮᱭᱟᱫᱟ ᱯᱮ ᱟᱠᱷᱲᱟ ᱨᱮᱦᱚᱸ ᱠᱚ ᱢᱩᱪᱟᱹᱜ ᱠᱟᱜ ᱜᱮᱭᱟ᱾
ᱦᱩᱸ ᱦᱩᱸ ᱵᱟᱞᱟᱭᱟ ᱫᱚᱱ ᱦᱳᱭᱳᱜ ᱛᱟᱠᱚᱣᱟ ᱾ ᱚ, ᱦᱳᱭ ᱟᱫᱚ ᱚᱠᱚᱭ ᱚᱠᱟ ᱞᱮᱠᱟ ᱫᱟᱲᱮᱭᱟᱜᱼᱟ᱾ ᱛᱩᱢᱠᱟ ᱛᱚ ᱩᱱᱠᱟ ᱜᱮ ᱦᱩᱭᱩᱜ ᱜᱮᱭᱟ ᱟᱞᱮ ᱥᱮᱜ ᱦᱚᱸ᱾ ᱟᱡᱽ ᱵᱟᱵᱟ ᱦᱟᱸᱱᱰᱮ ᱪᱟᱞᱟᱣ ᱠᱟᱛᱮᱜ ᱦᱚᱸᱛᱚ ᱟᱹᱰᱤ ᱠᱤᱪᱷᱩ ᱱᱤᱭᱚᱢ ᱠᱚ ᱢᱮᱱᱟᱜᱼᱟ ᱥᱮ ᱚᱱᱟᱠᱚ ᱱᱤᱭᱚᱢ ᱚᱱᱟᱠᱚ ᱱᱤᱭᱚᱢ ᱦᱚᱛᱚ ᱫᱤᱱ ᱡᱤ ᱟᱭᱩᱵ ᱟᱭᱩᱵ ᱞᱟᱦᱟᱨᱮ ᱠᱚᱨᱟᱣ ᱠᱟᱜ ᱠᱟ ᱢᱟᱱᱮ ᱫᱚᱨᱠᱟᱨᱚᱜᱼᱟ ᱥᱮ ᱚᱱᱟᱛᱮ ᱞᱚᱜᱚᱱ ᱞᱚᱜᱚᱱ ᱡᱩᱫᱤ ᱦᱮᱡᱽ ᱫᱟᱲᱮ ᱟᱠᱚ ᱛᱟᱦᱚᱞᱮ ᱱᱚᱰᱮ ᱠᱷᱚᱱᱟᱜ ᱞᱚᱜᱚᱱ ᱞᱚᱜᱚᱱ ᱠᱚ ᱵᱤᱫᱟᱹᱭ ᱠᱚᱣᱟ ᱦᱟᱸᱱᱰᱮ ᱪᱟᱞᱟᱣ ᱠᱟᱛᱮ ᱩᱱᱟᱹᱜ ᱠᱤᱪᱷᱩ ᱱᱤᱭᱚᱢ ᱠᱚ ᱦᱮᱸ ᱢᱮᱱᱟᱜᱼᱟ ᱟᱭᱩᱵ ᱛᱮᱫᱚ ᱩᱱᱟᱹᱜ ᱜᱟᱱ ᱫᱚᱵᱟᱝ ᱵᱟᱸᱫᱟᱯᱚᱱ ᱠᱚᱠᱚ ᱫᱩᱲᱩᱵ ᱠᱚᱣᱟ ᱛᱚ᱾ ᱠᱷᱟᱱ ᱫᱚ ᱢᱟᱱᱮ ᱦᱮᱸ ᱞᱚᱜᱚᱱ ᱧᱚᱜ ᱦᱳᱭ ᱜᱚᱫᱚᱜ ᱛᱟᱠᱚᱣᱟ ᱟᱨᱠᱤ ᱥᱟᱱᱟᱢᱟᱜ ᱠᱟᱹᱢᱤ ᱠᱚ ᱾
ᱱᱤᱭᱚᱢ ᱠᱚᱫᱚ ᱟᱵᱚᱣᱟᱜ ᱫᱚ ᱫᱚᱢᱮ ᱜᱮ ᱢᱮᱱᱟᱜ ᱟᱠᱟᱫᱟ ᱾
ᱦᱳᱭ, ᱦᱳᱭ ᱟᱹᱰᱤ ᱨᱚᱠᱚᱢ ᱱᱤᱭᱚᱢ ᱛᱟᱵᱚᱱ ᱟᱵᱚᱣᱟᱜ ᱫᱚ ᱾
ᱦᱮᱸ ᱛᱟᱦᱚᱞᱮ ᱟᱯᱮ ᱥᱮᱫ ᱫᱚ ᱵᱟᱯᱞᱟ ᱨᱮᱫᱚ ᱦᱮᱸ ᱞᱟᱹᱭ ᱢᱮ ᱾
ᱞᱟᱹᱭ ᱫᱤᱧ ᱟᱯᱮ ᱥᱮᱫ ᱨᱮᱫᱚ ᱞᱮ ᱵᱟᱯ ᱞᱟ ᱨᱮ ᱢᱟᱭᱤᱠ ᱵᱚᱠᱥ ᱠᱚᱛᱮ ᱜᱮ ᱦᱳᱭᱳᱜ ᱜᱮᱭᱟ ᱥᱮ ᱛᱩᱢᱫᱟᱜ ᱴᱟᱢᱟᱠ ᱵᱮᱥᱤ ᱦᱩᱭᱩᱜ ᱜᱮᱭᱟ?
ᱟᱨ ᱢᱟᱭᱤᱠ ᱵᱚᱠᱥ ᱫᱚ ᱵᱚᱠᱥ ᱦᱚᱸᱠᱚ ᱟᱹᱜᱩᱭᱟ ᱵᱟᱝ ᱫᱚ ᱵᱟᱝ ᱟᱹᱜᱩ ᱫᱚᱠᱚ ᱟᱹᱜᱩᱭ ᱨᱮᱸᱦᱚᱸ ᱚᱱᱟ ᱛᱮᱫᱚ ᱵᱟᱠᱚ ᱮᱱᱮᱡ ᱜᱮᱭᱟ ᱵᱮᱥᱤ ᱫᱚ ᱾ ᱴᱟᱢᱟᱠ ᱛᱩᱢᱫᱟᱜ ᱛᱮᱜᱮ ᱵᱮᱥᱤ ᱫᱚᱠᱚ ᱮᱱᱮᱡᱽ ᱜᱮᱭᱟ᱾
ᱦᱮᱸ ᱟᱵᱚᱣᱟᱜ ᱠᱟᱱᱟ, ᱡᱮᱦᱮᱛᱩ ᱴᱟᱢᱟᱠ ᱛᱩᱢᱫᱟᱜ ᱛᱮᱫᱚ
ᱦᱳᱭ, ᱦᱳᱭ ᱟᱨ ᱵᱚᱠᱥ ᱫᱚ ᱩᱱᱟᱹᱜ ᱫᱚ ᱢᱚᱡᱟ ᱫᱚ ᱢᱟᱱᱮ ᱨᱟᱹᱥᱠᱟᱹ ᱫᱚ ᱵᱟᱝ ᱵᱩᱡᱷᱟᱹᱜᱼᱟ ᱟᱨᱠᱤ ᱢᱟᱱᱮ ᱴᱟᱢᱟᱠ ᱛᱮ ᱡᱮᱢᱚᱱ ᱨᱟᱹᱥ ᱠᱟᱹ ᱜᱮ ᱵᱩᱡᱷᱟᱹᱜᱼᱟ, ᱴᱟᱢᱟᱠ ᱛᱩᱢᱫᱟᱜ ᱛᱮᱜᱮ ᱮᱱᱮᱡᱽ, ᱮᱱᱮᱡᱟᱢ ᱛᱟᱨᱯᱚᱨᱮ ᱩᱱᱠᱩ ᱦᱚᱸ ᱥᱮᱨᱮᱧᱟᱚ ᱟᱨ ᱱᱤᱡᱮ ᱦᱚᱸᱢ ᱥᱮᱨᱮᱧᱟ ᱱᱤᱡᱮ ᱩᱱᱠᱩᱣᱟᱜ ᱛᱮᱞᱟᱭᱟᱢ ᱥᱮᱜ ᱩᱱᱠᱩ ᱦᱚᱸᱠᱚ ᱦᱮᱸ ᱛᱮᱞᱟᱭ ᱛᱟᱢᱟ ᱥᱮᱨᱮᱧ ᱠᱚ ᱢᱟᱱᱮ ᱟᱹᱰᱤ ᱨᱚᱠᱚᱢᱟᱜ ᱟᱵᱚᱣᱟᱜ ᱫᱚ ᱢᱮᱱᱟᱜᱼᱟ ᱥᱮ ᱟᱨ ᱫᱚᱝ ᱮᱱᱮᱡᱽ ᱫᱚ ᱟᱹᱰᱤ ᱨᱚᱠᱚᱢᱟᱜ ᱫᱚᱝ ᱮᱱᱮᱡᱽ ᱢᱮᱱᱟᱜ ᱛᱟᱵᱚᱱᱟ ᱛᱚ᱾ ᱚᱱᱟ, ᱚᱱᱟ ᱫᱚᱝ ᱮᱱᱮᱡ ᱛᱮᱜᱮ ᱢᱟᱱᱮ ᱟᱹᱰᱤ ᱨᱟᱹᱥᱠᱟᱹ ᱵᱩᱡᱷᱟᱹᱜᱼᱟ, ᱚᱱᱟ ᱫᱚᱝ ᱮᱱᱮᱡᱽ ᱠᱚ ᱾ ᱟ. ᱰᱤ ᱨᱚᱠᱚᱢᱟᱜ ᱢᱮᱱᱟᱜ ᱛᱟᱵᱚᱱᱟ ᱟᱨ ᱥᱮ ᱵᱚᱠᱥ ᱵᱚᱠᱥ ᱫᱚ ᱢᱤᱫᱴᱟᱝ, ᱢᱤᱫᱴᱟᱝ ᱢᱤᱫ ᱨᱚᱠᱚᱢ ᱜᱮᱢ ᱮᱱᱮᱡᱟ ᱱᱟᱜ ᱠᱷᱟᱱ ᱦᱮᱸ ᱫᱚ ᱚᱱᱟ ᱫᱚ ᱠᱟᱹᱴᱤᱡ ᱵᱷᱟᱜᱮ ᱜᱮ ᱵᱟᱝ ᱵᱩᱡᱷᱟᱹᱜᱼᱟ ᱾
ᱦᱳᱭ ᱛᱩᱢᱫᱟᱜ ᱴᱟᱢᱟᱠ ᱛᱮ ᱡᱟᱸᱦᱟᱸ ᱨᱟᱹᱥᱠᱟᱹ ᱧᱟᱢᱚᱜ ᱢᱟᱭᱤᱠ ᱵᱚᱠᱥ ᱛᱮᱫᱚ ᱵᱟᱝ ᱧᱟᱢᱚᱜ ᱜᱮᱭᱟ, ᱟᱨ ᱢᱟᱭᱤᱠ ᱵᱚᱠᱥ ᱛᱮ ᱦᱟᱱᱮ ᱩᱱᱠᱩ ᱦᱟᱱᱮ ᱥᱮᱨᱮᱧ ᱟᱸᱡᱚᱢ, ᱟᱸᱡᱚᱢ ᱯᱮ ᱮᱱᱮᱡᱼᱟ ᱟᱫᱚ ᱚᱱᱟ ᱫᱚ ᱩᱱᱟᱹᱜ ᱤᱭᱟᱹ ᱫᱚ ᱵᱟᱝ ᱛᱩᱢᱫᱟᱜ ᱥᱟᱢᱟᱝ ᱨᱮ ᱡᱟᱸᱦᱟᱸ ᱞᱮᱠᱟᱢ ᱞᱩᱦᱩᱜᱟ ᱥᱮᱨᱮᱧᱟᱢ ᱛᱚᱲᱟᱣᱟᱜ ᱢᱮ ᱢᱚᱸᱡᱽ ᱜᱮ, ᱢᱚᱸᱡᱽ ᱜᱮ ᱵᱩᱡᱷᱟᱹᱜ ᱜᱮ ᱴᱟᱢᱟᱠ ᱛᱩᱢᱫᱟᱜ ᱛᱮᱜᱮ ᱾ ᱟᱨ ᱴᱟᱢᱟᱠ ᱛᱩᱢᱫᱟᱜ ᱜᱮᱛᱚ ᱟᱵᱚᱣᱟᱜ ᱠᱟᱱᱟ ᱱᱚᱣᱟ ᱜᱮᱛᱚ ᱞᱟᱜᱟᱜ ᱛᱟᱵᱚᱱ ᱜᱮᱭᱟ, ᱢᱟᱭᱤᱠ ᱵᱚᱠᱥ ᱛᱮᱫᱚ ᱱᱮᱛᱟᱨ ᱫᱚ ᱯᱟᱞᱴᱟᱣ ᱪᱟᱞᱟᱜ ᱠᱟᱱᱟ ᱚᱱᱟᱛᱮ ᱫᱚ ᱢᱟᱭᱤᱠ ᱵᱚᱠᱥ ᱠᱚᱠᱚ ᱟᱹᱜᱩᱭ ᱫᱟᱠᱚ ᱱᱮᱛᱟᱨ ᱫᱚ ᱾ ᱵᱟᱠᱷᱟᱱ ᱛᱟᱵᱚ ᱫᱚ ᱛᱩᱢᱫᱟᱜ ᱴᱟᱢᱟᱠ ᱛᱮᱜᱮᱢ ᱾
ᱦᱳᱭ ᱟᱵᱚ ᱫᱚ ᱚᱱᱟ ᱨᱮᱜᱮ ᱛᱟᱵᱚᱱ ᱨᱟᱹᱥᱠᱟᱹ ᱛᱩᱢᱫᱟᱜ ᱴᱟᱢᱟᱜ ᱜᱮ ᱾ ᱡᱟᱦᱟᱱᱟᱜ ᱨᱮᱜᱮ ᱟᱵᱚ ᱫᱚ ᱛᱩᱢᱫᱟᱜ ᱴᱟᱢᱟᱠ ᱫᱚ ᱞᱟᱜᱟᱜ ᱛᱟᱵᱚᱱ ᱜᱮᱭᱟᱢ ᱾
ᱦᱩᱸ ᱾
ᱡᱟᱦᱟᱸ ᱞᱮᱠᱟᱱᱟᱜ ᱯᱚᱨᱚᱵᱽ ᱜᱮ ᱛᱟᱵᱚᱱ ᱟᱵᱚ ᱫᱚ ᱥᱩᱫᱷᱩ ᱛᱩᱢᱫᱟᱜ ᱴᱟᱢᱟᱠ ᱮᱴᱟᱜᱟᱜ ᱛᱮᱫᱚ ᱵᱟᱝ ᱜᱮ ᱪᱟᱞᱟᱜ ᱛᱟᱵᱚᱱᱟ᱾ ᱾
ᱦᱳᱭ ᱾
ᱛᱟᱦᱚᱞᱮ ᱚᱱᱠᱟ ᱤᱭᱟᱹ ᱦᱳᱭ᱾ ᱦᱮᱸ ᱞᱟᱹᱭ ᱢᱮ, ᱞᱟᱹᱭ ᱢᱮ, ᱞᱟᱹᱭ ᱢᱮ, ᱞᱟᱹᱭ ᱢᱮ ᱾
ᱟᱢᱵᱟᱵᱩᱛᱤ ᱠᱚ ᱪᱮᱫ ᱞᱮᱠᱟ ᱯᱮ ᱢᱟᱱᱟᱣ ᱠᱮᱫᱟ ᱟᱯᱮ ᱥᱮᱫ?
ᱟᱢᱵᱟᱵᱩᱛᱤ ᱫᱚ ᱟᱫᱚ ᱪᱮᱫ ᱞᱮᱠᱟ ᱢᱟᱱᱟᱣ ᱦᱩᱭᱩᱜᱼᱟ, ᱠᱟᱱᱴᱷᱟᱲ ᱠᱷᱟᱹᱡᱟᱹᱲᱤ ᱡᱚᱢ ᱛᱟᱯᱚᱨᱮ ᱯᱤᱴᱷᱟᱹ ᱠᱚ ᱦᱩᱭᱱᱟ ᱾ ᱚᱱᱟ ᱠᱚᱜᱮ ᱟᱢᱵᱟᱵᱩᱛᱤ ᱨᱮᱫᱚ ᱛᱮᱢᱚᱱ ᱮᱠᱴᱟ ᱫᱚ, ᱚᱱᱮ ᱮᱴᱟᱜᱟᱜ ᱤᱭᱟᱹ ᱠᱚᱫᱚ ᱵᱟᱹᱱᱩᱜᱼᱟ ᱛᱚ ᱾ ᱯᱨᱳᱜᱨᱟᱢ ᱵᱚᱞᱛᱮ ᱚᱱᱠᱟᱱᱟᱜ ᱯᱨᱳᱜᱨᱟᱢ ᱠᱚᱫᱚ ᱡᱟᱱᱤᱡ ᱵᱟᱝ ᱛᱟᱦᱮᱸ ᱠᱟᱱᱟ ᱛᱚ᱾ ᱟᱫᱚ ᱚᱝᱠᱟ ᱛᱮᱜᱮ᱾ ᱦᱳᱭ ᱟᱫᱚ ᱡᱚᱢ ᱧᱩ ᱠᱚᱫᱚ ᱪᱮᱫ ᱞᱮᱠᱟ ᱦᱩᱭᱩᱜᱼᱟ ᱠᱟᱱᱴᱷᱟᱲ ᱠᱷᱟᱹᱡᱟᱹᱲᱤ ᱡᱚᱢ ᱟᱨ ᱡᱤᱞ ᱩᱛᱩ᱾ ᱛᱟᱯᱚᱨᱮ ᱚᱱᱠᱟ ᱯᱤᱴᱷᱟᱹ ᱠᱚ ᱦᱳᱭ ᱚᱱᱟ ᱠᱚᱜᱮ᱾ ᱛᱚ ᱡᱚᱢ ᱧᱩ ᱫᱚ ᱦᱩᱭᱩᱜ ᱜᱮᱭᱟ᱾ ᱟᱨ ᱤᱧ ᱢᱟ ᱛᱤᱨᱤᱥᱟ ᱡᱩᱱ ᱯᱮ ᱢᱟᱱᱟᱣ ᱞᱮᱫᱟ ᱥᱮ ᱵᱟᱝ ᱟᱯᱮ ᱥᱮᱫ?
ᱦᱮᱸ ᱢᱟᱱᱟᱣ ᱫᱚ ᱦᱩᱭᱮᱱ ᱜᱮᱭᱟ ᱠᱷᱟᱛᱲᱟ ᱨᱮ ᱟᱨ ᱢᱩᱠᱩᱴᱢᱩᱱᱤᱯᱩᱨ ᱨᱮ᱾
ᱦᱩᱸ ᱦᱩᱸ ᱦᱩᱸ᱾
ᱩᱸ ᱵᱷᱟᱜᱮ ᱜᱮ ᱦᱩᱭᱱᱟ ᱦᱮᱡ ᱞᱮᱱᱟ ᱠᱚ, ᱢᱟᱱᱮ ᱟᱹᱰᱤ ᱥᱟᱸᱜᱮ ᱦᱚᱲ ᱠᱚ ᱦᱮᱡ ᱞᱮᱱᱟ ᱟᱫᱚ ᱵᱷᱟᱜᱮ ᱜᱮ ᱢᱟᱱᱟᱣ ᱫᱚ ᱦᱩᱭᱮᱱ ᱜᱮᱭᱟ ᱢᱟᱱᱮ ᱢᱟᱱᱟᱣ ᱦᱩᱭᱩᱜ ᱠᱟᱱᱟ ᱟᱨ ᱦᱚᱲ ᱵᱟᱠᱚ ᱛᱟᱦᱮᱱᱟ ᱢᱟᱱᱮ ᱚᱱᱟ ᱫᱚ ᱠᱟᱹᱴᱤᱡ ᱨᱟᱹᱥᱠᱟᱹ ᱵᱟᱝ ᱵᱩᱡᱷᱟᱹᱜ-ᱟ᱾ ᱟᱨ ᱥᱟᱸᱜᱮ ᱦᱚᱲ ᱠᱚ ᱦᱮᱡ ᱞᱮᱱᱟ ᱛᱚ ᱟᱫᱚ ᱟᱹᱰᱤ ᱢᱚᱸᱡᱽ ᱜᱮ ᱵᱩᱡᱷᱟᱹᱜ ᱠᱟᱱ ᱛᱟᱦᱮᱸᱜ ᱟᱹᱰᱤ ᱡᱟᱠ ᱡᱚᱢᱚᱠ ᱜᱮ ᱦᱩᱭ ᱠᱟᱱᱟ᱾ ᱛᱟᱦᱞᱮ ᱟᱹᱰᱤ ᱢᱚᱸᱡᱽ ᱜᱮ ᱵᱩᱡᱷᱟᱹᱜ ᱠᱟᱱ ᱛᱟᱦᱮᱱᱟ ᱡᱮ ᱩᱱᱟᱹᱜ ᱦᱚᱲ᱾ ᱛᱟᱞᱟᱨᱮ ᱚᱭ ᱢᱟᱱᱟᱣ ᱦᱩᱭᱩᱜ ᱠᱟᱱᱟ ᱢᱟᱱᱮ ᱟᱹᱰᱤ ᱜᱚᱨᱚᱵᱽ ᱟᱱᱟ ᱵᱩᱡᱷᱟᱹᱜ ᱠᱟᱱ ᱛᱟᱦᱮᱱᱟ᱾ ᱡᱮ ᱵᱟᱝᱢᱟ ᱦᱚᱸᱜ-ᱚᱭ ᱢᱮᱱᱟᱜ ᱵᱚᱱ ᱜᱮᱭᱟ ᱟᱹᱰᱤ ᱟᱭᱢᱟ ᱜᱟᱱ ᱜᱮ ᱡᱮ ᱵᱟᱝᱵᱚᱱ ᱦᱤᱲᱤᱧ ᱠᱮᱫᱟ ᱢᱟᱱᱟᱣ ᱟᱹᱜᱩᱭᱮᱫ ᱜᱮᱭᱟ ᱵᱚᱱ᱾
ᱟᱪᱪᱷᱟ ᱟᱪᱪᱷᱟ ᱚᱱᱠᱟ ᱧᱮᱞ ᱦᱩᱭᱩᱜ ᱠᱟᱱᱟ ᱡᱮ ᱚᱸᱰᱮ ᱚᱱᱠᱟ ᱮᱣᱟᱨᱰ ᱠᱚᱠᱚ ᱮᱢᱟᱜ ᱠᱚᱣᱟ ᱮᱪ ᱢᱟᱱᱮ ᱮᱭᱤᱪ ᱮᱥ ᱢᱟᱫᱽᱫᱷᱚᱢᱤᱠ ᱜᱤᱫᱽᱨᱟᱹ ᱠᱚ ᱡᱟᱦᱟᱸᱭ ᱠᱚᱠᱚ ᱯᱟᱥ ᱟᱠᱟᱫᱟ᱾
ᱦᱩᱸ᱾
ᱟᱨ ᱱᱮᱛᱟᱨ ᱫᱚ ᱟᱵᱚ ᱢᱟ ᱡᱚᱛᱚ ᱜᱮᱵᱚᱱ ᱦᱤᱲᱤᱧ ᱟᱹᱜᱩᱭᱮᱫᱟ ᱫᱤᱱ ᱫᱤᱱ ᱛᱮ, ᱟᱵᱚᱣᱟᱜ ᱤᱭᱟᱹ ᱠᱚᱜᱮ ᱵᱚᱱ ᱦᱤᱲᱤᱧ ᱠᱟᱜ ᱠᱟᱱᱟ ᱵᱟᱵᱚᱱ ᱢᱟᱱᱟᱣ ᱵᱟᱛᱟᱣ ᱮᱫᱟ᱾
ᱦᱳᱭ ᱟᱨ ᱱᱚᱝᱠᱟ ᱚᱱᱮ ᱵᱤᱫᱩ-ᱪᱟᱸᱫᱟᱱ ᱯᱩᱡᱟᱹ ᱦᱩᱭᱩᱜ ᱜᱮᱭᱟ ᱟᱯᱮ ᱥᱮᱫ?
ᱦᱮᱸ ᱦᱩᱭᱩᱜ ᱜᱮᱭᱟ ᱱᱚᱣᱟ ᱫᱚ, ᱦᱳᱭ ᱦᱮᱱᱟᱜ ᱠᱟᱜ ᱜᱮᱭᱟ ᱥᱮᱫᱟᱭ ᱠᱷᱚᱱᱟᱜ ᱜᱮ᱾
ᱟᱪᱪᱷᱟ ᱟᱪᱪᱷᱟ ᱚᱱᱟ ᱫᱚ ᱪᱮᱫ ᱞᱮᱠᱟ ᱵᱷᱟᱵᱽ ᱛᱮᱯᱮ ᱢᱟᱱᱟᱣᱟ? ᱢᱟᱱᱮ ᱮ ᱚᱸᱰᱮ ᱫᱚ ᱪᱮᱫ ᱮᱸ ᱪᱮᱫ ᱨᱮᱯᱮ ᱯᱩᱡᱟᱹᱣᱟᱜ ᱜᱮᱭᱟ ᱟᱨᱠᱤ ᱵᱤᱫᱩ-ᱪᱟᱸᱫᱟ ᱯᱩᱡᱟᱹ ᱥᱩᱢᱟᱹᱭ?
ᱦᱮᱸ ᱵᱤᱫᱩ-ᱪᱟᱸᱫᱟᱱ ᱯᱩᱡᱟᱹ ᱥᱩᱢᱟᱹᱭ ᱚᱸᱰᱮ ᱫᱷᱤᱨᱤ ᱫᱷᱤᱨᱤ ᱠᱚ ᱛᱟᱦᱮᱱ ᱜᱮᱭᱟ ᱟᱨ ᱵᱤᱫᱩ-ᱪᱟᱸᱫᱟᱱᱟᱜ ᱟᱨᱠᱤ ᱱᱤᱨᱫᱤᱥᱴᱚ ᱤᱭᱟᱹ ᱫᱚ ᱵᱟᱹᱱᱩᱜ ᱟᱠᱟᱫᱟ, ᱟᱫᱚ ᱡᱟᱦᱟᱸ ᱠᱚ ᱞᱟᱹᱭᱫᱟ ᱵᱟᱝᱢᱟ ᱵᱤᱫᱩ ᱪᱟᱸᱫᱟᱱᱟᱜ ᱤᱭᱟᱹ ᱠᱟᱱᱟ ᱛᱟᱦᱚᱞᱮ ᱮᱜ ᱚᱱᱟ ᱢᱩᱴᱷᱟᱹᱱ ᱠᱚ ᱦᱮᱱᱟᱜ ᱟᱠᱟᱫᱟ ᱟᱫᱚ ᱚᱱᱟ ᱠᱚ ᱟᱹᱜᱩ ᱠᱟᱜ ᱜᱮᱭᱟ ᱠᱚ ᱟᱫᱚ ᱡᱟᱦᱟᱸᱭ ᱴᱷᱮᱡ ᱢᱮᱱᱟᱜ ᱠᱟᱫᱟ, ᱟᱨ ᱚᱸᱰᱮ ᱫᱚᱦᱚ ᱠᱟᱜ ᱦᱩᱭᱩᱜᱼᱟ᱾ ᱡᱟᱦᱟᱸ ᱨᱮ ᱤᱭᱟᱹ ᱠᱟᱱ ᱛᱟᱞᱮᱭᱟ ᱛᱟᱞᱟ ᱛᱟᱞᱟ ᱠᱩᱞᱦᱤ, ᱚᱸᱰᱮ ᱜᱮ ᱚᱱᱟ ᱛᱷᱟᱱ ᱫᱚ ᱢᱮᱱᱟᱜ ᱠᱟᱜ ᱛᱟᱞᱮᱭᱟ ᱟᱫᱚ ᱛᱟᱞᱦᱮ ᱚᱸᱰᱮ ᱜᱮ, ᱚᱸᱰᱮ ᱜᱮ ᱚᱱᱟ ᱫᱚ ᱟᱹᱜᱩᱭ ᱜᱮᱭᱟᱞᱮ ᱟᱨ ᱚᱸᱰᱮ ᱜᱮ ᱯᱩᱡᱟᱹ ᱠᱚᱫᱚ ᱦᱩᱭᱩᱜ ᱜᱮᱭᱟ᱾ ᱟᱨ ᱚᱱᱟ ᱠᱚ ᱦᱟᱱᱮ ᱵᱮᱞ ᱵᱮᱞ ᱡᱚ ᱥᱟᱠᱟᱢ ᱠᱚ ᱚᱱᱟ ᱠᱚ ᱟᱹᱜᱩᱭ ᱦᱩᱭᱩᱜ ᱜᱮᱭᱟ᱾ ᱚᱱᱟ ᱠᱚ ᱠᱚᱛᱮ ᱜᱮ ᱮᱢᱟᱜ ᱦᱩᱭᱩᱜᱼᱟ᱾
ᱦᱩᱸ ᱦᱩᱸ ᱦᱩᱸ ᱟᱪᱪᱷᱟ ᱟᱪᱪᱷᱟ᱾
ᱚᱱᱟ ᱦᱚᱸ ᱟᱨ ᱯᱩᱡᱟᱹ ᱦᱩᱭ ᱠᱟᱛᱮ ᱟᱨ ᱟᱫᱚ ᱯᱨᱚᱥᱟᱫ ᱠᱚ ᱮᱢ ᱵᱟᱲᱟ ᱠᱟᱛᱮᱜ ᱟᱫᱚᱢ ᱤᱭᱟᱹ ᱠᱚ ᱫᱚ ᱡᱟᱦᱟᱸᱭ ᱢᱟᱱᱮ ᱥᱤᱨᱤᱧ ᱠᱚᱠᱚ ᱞᱟᱹᱭᱟᱠᱚ ᱚᱱᱚᱬᱦᱮᱸᱫ ᱠᱚ ᱞᱟᱹᱭᱟ ᱟᱫᱚ ᱚᱱᱟ ᱠᱚ ᱫᱚ ᱮ ᱫᱚᱦᱚ ᱠᱟᱜ ᱜᱮᱭᱟ ᱠᱚ ᱡᱮ ᱟᱨ ᱚᱱᱮ ᱠᱷᱮᱞ ᱠᱚ ᱫᱚᱦᱚ ᱠᱟᱜᱼᱟ ᱢᱳᱢᱵᱟᱹᱛᱤ ᱫᱷᱚᱨᱟᱣ ᱟᱨ ᱮᱢᱟᱱ ᱛᱮᱱᱟᱜ ᱠᱚ᱾ ᱟᱨ ᱚᱠᱚᱭ ᱚᱠᱟ ᱞᱮᱠᱟ ᱞᱟᱹᱭᱟᱭ ᱥᱤᱨᱤᱧ ᱚᱱᱚᱬᱦᱮᱸᱫ ᱟ ᱢᱚᱸᱡᱽ ᱜᱮ ᱟᱫᱚ ᱦᱩᱭᱩᱜ ᱜᱮᱭᱟ᱾ ᱟᱨ ᱡᱟᱦᱟᱸᱭ ᱠᱚ ᱯᱷᱟᱥᱴ ᱥᱮᱠᱮᱱᱰ ᱚᱱᱠᱟ ᱩᱱᱠᱩ ᱞᱟᱹᱜᱤᱫ ᱯᱨᱟᱭᱤᱡᱽ ᱠᱚ ᱫᱚᱦᱚ ᱠᱟᱜ ᱜᱮᱭᱟ ᱠᱚ᱾
ᱟᱪᱪᱷᱟ ᱟᱹᱰᱤ ᱢᱚᱸᱡᱷᱽ ᱜᱮᱤ ᱛᱟᱦᱚᱞᱮ ᱦᱩᱭᱩᱼᱜ ᱜᱮᱭᱟ ᱵᱟᱝ?
ᱦᱮᱸ ᱢᱚᱸᱡᱽᱜᱤ ᱦᱩᱭᱩᱜ ᱜᱮᱭᱟ᱾ ᱟᱯᱮᱮᱥᱮᱱ ᱦᱩᱭᱩᱜ
ᱦᱚᱸ ᱟᱞᱮ ᱥᱮᱫ ᱦᱚᱸ ᱦᱩᱭᱩᱼᱜ ᱜᱮᱭᱟ᱾ ᱟᱞᱮᱮᱥᱮᱫ ᱦᱚᱸ ᱚᱱᱠᱟ ᱵᱷᱽᱟᱜᱮ ᱜᱮ, ᱟᱫᱚ ᱟᱞᱮ ᱫᱚ ᱚᱱᱠᱟ ᱫᱷᱤᱨᱤ ᱫᱷᱽᱤᱨᱤ ᱫᱚ ᱵᱟᱹᱱᱩᱜ ᱛᱟᱞᱮᱭᱟ᱾ ᱟᱫᱚ ᱟᱞᱮ ᱫᱚ ᱦᱮᱞᱳ?
ᱦᱮᱸ
ᱦᱮᱞᱳ?
ᱦᱮᱸ ᱞᱟᱟᱹᱭᱢᱮ ᱾ᱦᱮᱸ ᱞᱟᱟᱹᱭᱢᱮ᱿ ᱟᱸᱡᱚᱢᱚᱜ ᱠᱟᱱᱟ᱾
ᱟᱪᱪᱷᱟ, ᱟᱪᱪᱷᱟ ᱦ ᱱᱚᱝᱠᱟ ᱟᱞᱮ ᱥᱮᱫ ᱫᱚ ᱚᱱᱠᱟ ᱤᱭᱟᱹ ᱫᱚ ᱵᱟᱹᱱᱩᱜᱼᱟ᱾ ᱡᱮ ᱫᱷᱽᱤᱨᱤ ᱨᱮᱱ ᱵᱚᱸᱜᱟ ᱫᱚ ᱵᱟᱹᱱᱩᱜ ᱠᱟᱜ ᱮᱱᱟ ᱱᱟᱜ ᱠᱷᱟᱱ ᱫᱷᱽᱤᱨᱤ ᱠᱚ ᱞᱟᱹᱭᱟ ᱛᱚ ᱵᱚᱸᱜᱟ᱾ ᱟᱫᱚ ᱛᱟᱦᱚᱞᱮ ᱚᱱᱠᱟ ᱫᱚ ᱵᱟᱝ, ᱟᱞᱮ ᱴᱷᱮᱱ ᱫᱚ ᱢᱟᱱᱮ ᱵᱟᱨᱭᱟ ᱚᱱᱠᱟ ᱥᱟᱹᱜᱩᱱ ᱰᱷᱽᱤᱞᱤ ᱡᱟᱦᱟᱸ ᱠᱚ ᱞᱟᱹᱭᱟ᱾ ᱚᱱᱟ ᱜᱮᱠᱚ ᱫᱚᱦᱚᱭᱼᱟ᱾ ᱟᱨ ᱥᱟᱨᱡᱚᱢ ᱰᱟᱹᱨ ᱠᱚ ᱟᱹᱜᱩᱭᱟ᱾ ᱛᱟᱯᱚᱨᱮ ᱚᱱᱠᱟ ᱵᱟᱨᱭᱟ ᱪᱤᱛᱟᱹᱨ ᱛᱟᱦᱮᱱᱟ ᱾ ᱟᱵᱚ ᱵᱤᱫᱩᱼ ᱪᱟᱸᱫᱟᱱ ᱟᱱᱮ ᱵᱳᱭ ᱠᱚᱨᱮ ᱪᱮᱫ ᱞᱮᱠᱟ ᱪᱤᱛᱟᱹᱨ ᱵᱟᱝ ᱛᱟᱦᱮᱱ ᱜᱮᱭᱟ᱾ ᱚᱱᱠᱟ ᱟᱨᱠᱤ ᱪᱤᱛᱟᱹᱨ ᱛᱟᱦᱮᱱᱟ᱾ ᱚᱱᱟᱨᱮ ᱚᱱᱟ ᱠᱚ ᱫᱚᱦᱚᱸ ᱠᱟᱜᱼᱟ᱾ ᱚᱱᱠᱟ ᱠᱟᱛᱮ ᱜᱮ ᱯᱩᱡᱟᱹ ᱠᱚ ᱦᱩᱭᱩᱜ ᱜᱮᱭᱟ᱾ ᱟᱨᱠᱤ ᱟᱞᱮ ᱴᱷᱮᱱ ᱫᱚ
ᱚ ᱟᱫᱚ ᱪᱤᱛᱟᱹᱨ ᱠᱚ ᱜᱞᱮ ᱥᱮᱫ ᱫᱚ ᱡᱚᱛᱚ ᱦᱚᱲ ᱥᱮᱫ ᱵᱟᱹᱱᱩᱜ ᱛ ᱫᱚ ᱚᱱᱠᱟ ᱪᱤᱛᱟᱹᱨ ᱦᱚᱸ ᱦᱜᱩ ᱫᱚ-ᱠᱚ ᱟᱹᱜᱩᱭᱭᱟ᱾ ᱠᱚ ᱦᱮᱸ
ᱦᱮᱸ
ᱟᱨ ᱵᱮᱥᱤᱨ ᱵᱷᱟᱜᱽ ᱯᱳᱭᱞᱳ ᱨᱮᱫᱚ, ᱚᱱᱮ ᱤᱭᱟᱹ ᱯᱳᱭᱞᱳ ᱫᱚ ᱫᱷᱽᱤᱨᱤ ᱨᱮᱜᱮ, ᱵᱚᱸᱜᱟ ᱦᱩᱭ ᱟᱠᱟᱱᱟ᱾ ᱟᱨ ᱤᱭᱟᱹ ᱠᱚ ᱟᱨ ᱯᱚᱨ-ᱯᱚᱨ ᱛᱮᱫᱚ ᱪᱤᱛ ᱠᱚ ᱧᱟᱢ ᱠᱮᱫᱟ᱾ ᱟᱨ ᱛᱟᱦᱮᱸ ᱚᱱᱟ ᱛᱟᱹᱨ ᱫᱚᱠᱚ ᱟᱹᱜᱩᱭ ᱜᱮᱭᱟ᱾ ᱟᱨ ᱥᱟᱨᱡᱚᱢ ᱰᱟᱹᱨ ᱫᱚ, ᱟᱵᱚᱣᱟᱜ ᱠᱟᱱ ᱜᱮᱭᱟ᱾ ᱚᱱᱟ ᱫᱚ ᱛᱟᱦᱮᱱ ᱜᱮᱭᱟ ᱛᱚ᱾
ᱦᱳᱭ, ᱦᱳᱭ ᱟᱪᱪᱷᱟ ᱛᱟᱦᱚᱞᱮ ᱴᱤᱢ ᱠᱚᱢᱟ ᱦᱩᱭ ᱦᱮᱡ ᱮᱱᱟ ᱾ ᱴᱷᱤᱠ ᱜᱮᱭᱟ ᱛᱚᱵᱮᱮ ᱱᱤᱭᱟᱹ ᱫᱷᱷᱟᱟᱹᱨᱤᱡ ᱫᱚ ᱯᱚᱨᱮ ᱟᱨᱦᱚᱚᱲ ᱦᱩᱭᱩᱜᱼᱟ᱾